ᱜᱚᱝᱠᱮ ᱡᱚᱦᱟᱨ ᱱᱟᱯᱟᱭ ᱟᱨ ᱱᱚᱜᱼᱚᱭ ᱟᱨᱦᱚᱸ ᱞᱟᱝ ᱧᱟᱯᱟᱢ ᱫᱚᱲᱦᱟᱭᱮᱱᱟ ᱟᱫᱚ ᱱᱮᱛᱟᱨ ᱢᱟ ᱱᱚᱜᱼᱚᱭ ᱩᱞ ᱵᱤᱞᱤᱜ ᱫᱤᱱ ᱠᱟᱱᱟ ᱛᱚ ᱟᱯᱮ ᱥᱮᱫ ᱱᱚᱣᱟ ᱩᱞ ᱠᱚ ᱵᱤᱞᱤᱜ ᱠᱟᱱᱟ ᱥᱮ ᱵᱟᱝ ᱵᱤᱞᱤᱜ ᱠᱟᱱᱟ?
ᱱᱤᱦᱟᱹᱛ ᱜᱮ ᱱᱚᱟ ᱩᱞ ᱵᱤᱞᱤ ᱫᱚ ᱟᱹᱰᱤ ᱡᱟᱹᱥᱛᱤ ᱜᱮ ᱵᱤᱞᱤᱜ ᱠᱟᱱᱟ ᱟᱨ ᱫᱟᱨᱮ ᱠᱚᱦᱚᱸ ᱟᱹᱰᱤ ᱡᱟᱹᱥᱛᱤ ᱧᱚᱜ ᱜᱮ ᱢᱮᱱᱟᱜᱼᱟ᱾ ᱟᱞᱮ ᱫᱚ ᱮᱠᱪᱩᱭᱮᱞᱤ ᱵᱩᱨᱩ ᱫᱤᱥᱚᱢ ᱦᱚᱲ ᱛᱚ, ᱚᱲᱟᱜ ᱨᱮ ᱨᱚᱦᱚ ᱭᱟᱜ ᱩᱞ ᱦᱚᱸ ᱢᱮᱱᱟᱜ ᱜᱮᱭᱟ, ᱥᱟᱶᱛᱮ ᱵᱤᱨ ᱵᱩᱨᱩ ᱨᱮᱦᱚᱸ ᱩᱞ ᱫᱚ ᱚᱱᱠᱟ ᱫᱚ ᱟᱹᱰᱤ ᱡᱟᱹᱥᱛᱤ ᱜᱮ ᱢᱮᱱᱟᱜᱼᱟ᱾
ᱟᱪᱷᱟ ᱟᱹᱰᱤ ᱱᱟᱯᱟᱭ ᱟᱨ ᱟᱞᱮᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱮᱛᱟᱨ ᱫᱚ ᱱᱚᱜᱼᱚᱭ ᱟᱹᱰᱤ ᱠᱟᱡᱟᱠ ᱜᱮ ᱩᱞ ᱵᱤᱞᱤᱜ ᱠᱟᱱᱟ, ᱟᱨ ᱟᱞᱮ ᱥᱮᱫ ᱫᱚ ᱵᱚᱞᱮ ᱱᱚᱣᱟ ᱟᱹᱰᱤ ᱡᱟᱹᱥᱛᱤ ᱢᱚᱡᱽᱤᱧ ᱢᱮᱛᱟᱜᱼᱟ ᱡᱮ ᱥᱚᱨᱠᱟᱨᱤ ᱩᱞ ᱥᱮᱢ ᱢᱮᱱ ᱠᱮᱭᱟ ᱟᱞᱮ ᱜᱮᱞᱮ ᱨᱚᱦᱚᱭ ᱥᱟᱨᱠᱟᱨᱤ ᱩᱞ ᱥᱮᱢ ᱢᱮᱱ ᱠᱮᱭᱟ ᱟᱞᱮ ᱜᱮᱞᱮ ᱨᱚᱦᱚᱭ ᱵᱟᱲᱟ ᱠᱟᱜᱼᱟ ᱞᱟᱦᱟᱛᱮ ᱟᱫᱚ ᱚᱱᱟ ᱠᱚ ᱟᱹᱰᱤ ᱡᱟᱹᱥᱛᱤ ᱢᱮᱱᱟᱜ ᱟᱠᱟᱫᱟ ᱟᱞᱮ ᱚᱱᱟ ᱫᱚ ᱡᱟᱦᱟᱸᱭ ᱜᱤ ᱜᱮ ᱛᱤᱭᱟᱹᱜᱽ ᱢᱮ ᱡᱚᱢ ᱢᱮ ᱛᱚ ᱚᱱᱟ ᱦᱚᱸ ᱟᱹᱰᱤ ᱠᱟᱡᱟᱠ ᱜᱮ ᱡᱚ ᱞᱮᱱᱟ ᱟᱭᱢᱟ ᱰᱷᱮᱨ ᱫᱟᱨᱮ ᱢᱮᱱᱟᱜᱼᱟ ᱢᱮᱱ ᱠᱟᱛᱮᱫ ᱫᱚ ᱛᱚ ᱚᱱᱟ ᱤᱭᱟᱹ ᱛᱮ ᱟᱞᱮ ᱥᱮᱫ ᱫᱚ ᱩᱞ ᱫᱚ ᱟᱹᱰᱤ ᱡᱟᱹᱥ ᱛᱮᱜᱮ ᱥᱟᱥᱛᱟ ᱜᱮᱭᱟ ᱚᱱᱟᱛᱮ ᱡᱟᱦᱟᱸᱭᱟᱜ ᱜᱮ ᱪᱟᱞᱟᱜ ᱢᱮ ᱦᱟᱞᱟᱝ ᱢᱮ ᱛᱤᱭᱟᱹᱜᱽ ᱢᱮ ᱛᱤᱭᱟᱹᱜ ᱫᱚ ᱵᱟᱝ ᱵᱚᱞᱮ ᱦᱟᱞᱟᱝ ᱢᱮ ᱡᱩᱫᱤ ᱧᱩᱨᱩ ᱟᱠᱟᱱ ᱠᱷᱟᱡ ᱟᱨ ᱡᱚ ᱟᱠᱟᱱ ᱠᱷᱟᱡ ᱢᱮᱛᱟᱭ ᱢᱮ ᱫᱮᱱ ᱛᱷᱚᱲᱟ ᱜᱟᱱ ᱡᱚᱢ ᱞᱮᱟᱜᱟᱭ ᱛᱟᱯᱮ ᱯᱮᱭᱟ ᱟᱫᱚᱢᱟᱜ ᱫᱚ ᱥᱤᱵᱤᱞ ᱛᱟᱦᱮᱱᱟ ᱟᱫᱚᱢᱟᱜ ᱡᱚᱡᱚ ᱛᱟᱦᱮᱱᱟ, ᱛᱚ ᱚᱱᱟ ᱤᱭᱟᱹᱛᱮ ᱟᱹᱰᱤ ᱱᱟᱯᱟᱭ ᱜᱮ ᱡᱟᱦᱟᱸᱭ ᱜᱮ ᱠᱚᱭᱮᱢᱮ ᱮᱢᱟᱢᱟ᱾ ᱟᱪᱷᱟ ᱟᱯᱮ ᱥᱮᱫ ᱚᱝᱠᱟ ᱠᱚᱭ ᱞᱮ ᱠᱷᱟᱡ ᱩᱞ ᱠᱚᱠᱚ ᱮᱢᱚᱜᱼᱟ ᱥᱮ ᱵᱟᱠᱚ ᱮᱢᱚᱜᱼᱟ ᱡᱟᱦᱟᱸᱭ ᱜᱮ?
ᱟᱞᱮ ᱱᱚᱛᱮ ᱫᱚ ᱮᱢ ᱫᱚᱠᱚ ᱮᱢᱚᱜ ᱜᱮᱭᱟ ᱟᱫᱚ ᱡᱟᱦᱟᱸ ᱵᱤᱨ ᱵᱩᱨᱩ ᱨᱮᱱᱟᱜ ᱢᱮᱱᱟᱜ ᱫᱚ ᱚᱱᱟ ᱫᱚ ᱡᱟᱦᱟᱸᱭ ᱜᱮ ᱥᱮᱱ ᱠᱟ ᱠᱟᱛᱮᱮᱫ ᱦᱟᱞᱟᱝ ᱟᱹᱜᱩ ᱡᱟᱦᱟᱹᱭ ᱡᱟᱦᱟᱹᱭ ᱜᱮ ᱥᱮᱱ ᱠᱟᱛᱮ ᱦᱟᱞᱟᱹᱝ ᱟᱜᱩ ᱡᱟᱸᱦᱟᱭ ᱜᱮ ᱥᱮᱱ ᱠᱟᱛᱮ ᱦᱟᱞᱟᱝ ᱟᱹᱜᱩ ᱫᱟᱲᱮᱭᱟᱜᱼᱟ ᱢᱮᱱᱠᱷᱟᱱ ᱡᱟᱦᱟᱸᱭ ᱚᱲᱟᱜ ᱠᱚᱨᱮ ᱠᱚ ᱨᱚᱯᱚᱱ ᱟᱠᱟᱫ ᱥᱮ ᱨᱚᱦᱚᱭ ᱠᱟᱫᱟ ᱠᱚ ᱚᱱᱟ ᱠᱚᱫᱚ ᱱᱟᱸᱜ ᱩᱱᱟᱹᱜ ᱮᱠᱴᱟ ᱫᱚ ᱠᱚᱭ ᱠᱟᱛᱮᱫ ᱥᱮ ᱵᱤᱱ ᱞᱟᱹᱭ ᱛᱮᱫᱚ ᱱᱟᱜ ᱡᱚᱢ ᱫᱚ ᱵᱟᱞᱮ ᱜᱟᱱᱟ ᱟᱨᱠᱤ ᱪᱮᱫ ᱠᱚᱭ ᱠᱟᱛᱮᱫ ᱜᱮᱞᱮ ᱜᱟᱱᱟ
ᱦᱮᱸ ᱠᱚᱭ ᱠᱟᱛᱮᱜ ᱫᱚ ᱮᱱᱛᱮᱫ ᱩᱱᱤ ᱦᱚᱸᱚᱸ ᱢᱚᱸᱡᱽ ᱜᱮ ᱟᱹᱭᱠᱟᱹᱣᱟ ᱟᱨ ᱡᱟᱦᱟᱸ ᱱᱚᱝᱠᱟ ᱵᱤᱱ ᱤᱭᱟᱹ ᱛᱮᱫᱚ ᱢᱩᱥᱠᱤᱞ ᱧᱚᱜ ᱜᱮᱭᱟ ᱩᱱᱤ ᱦᱚᱪᱚᱭ ᱢᱮᱱᱟ ᱥᱟᱞᱟ ᱚᱠᱚᱭ ᱤᱭᱟᱹ ᱠᱮᱫᱟ ᱡᱮ ᱥᱮ ᱪᱮᱫ ᱪᱚᱝ ᱚᱱᱠᱟᱜᱮ ᱨᱟᱸᱜᱟ ᱟᱠᱚ ᱪᱤᱠᱟᱹᱜ ᱟᱠᱚ
ᱦᱳᱭ ᱦᱳᱭ ᱟᱨ ᱱᱟ ᱵᱤᱨ ᱵᱩᱨᱩ ᱨᱮᱱᱟᱜ ᱫᱚ ᱡᱟᱦᱟᱸᱭ ᱜᱮ ᱡᱚᱛᱚ ᱦᱚᱲᱜᱮ ᱡᱚᱢ ᱫᱟᱲᱮᱭᱟᱜᱼᱟ ᱟᱨ ᱪᱮᱫ ᱦᱮᱸ
ᱩᱸᱻ ᱟᱫᱚ ᱟᱞᱮ ᱥᱮᱫ ᱫᱚ ᱱᱚᱣᱟ ᱦᱚᱸᱧ ᱧᱮᱞ ᱠᱟᱫᱟ ᱡᱮ ᱚᱱᱟ ᱩᱞ ᱵᱤᱞᱤ ᱞᱟᱦᱟᱨᱮ ᱥᱮ ᱚᱱᱟ ᱟᱹᱣᱨᱤ ᱯᱟᱛᱲᱟ ᱜᱚᱜ ᱨᱮ ᱢᱤᱫ ᱵᱟᱨ ᱩᱞ ᱠᱚ ᱧᱩᱨᱩᱜᱼᱟ ᱟᱫᱚ ᱚᱱᱟ ᱫᱚ ᱦᱟᱸᱜ ᱠᱚ ᱦᱚᱭᱚ ᱵᱟᱲᱟ ᱠᱟᱛᱮᱫ ᱠᱚ ᱛᱟᱥᱮ ᱨᱚᱦᱚᱲ ᱠᱟᱜᱼᱟ ᱚᱠᱟ ᱫᱚ ᱦᱟᱸᱜ ᱩᱞ ᱟᱢᱥᱤ ᱠᱚ ᱢᱮᱛᱟᱜ ᱠᱟᱱᱟ, ᱱᱚᱣᱟ ᱟᱹᱰᱤ ᱡᱟᱹᱥᱛᱤ ᱦᱚᱸᱜ ᱟᱞᱮ ᱥᱮᱫ ᱢᱮᱱᱟᱜ ᱠᱟᱫᱟ ᱟᱫᱚ, ᱟᱯᱮ ᱥᱮᱫ ᱱᱚᱣᱟ ᱩᱞ ᱠᱚᱠᱚ ᱟᱢᱥᱤ ᱵᱟᱲᱟᱭᱟ ᱥᱮ ᱵᱟᱠᱚ ᱟᱢᱥᱤᱭᱟ ᱡᱩᱫᱤ ᱠᱚ ᱟᱢᱥᱤ ᱠᱷᱟᱭ ᱢᱤᱫᱵᱟᱨ ᱠᱟᱛᱷᱟ ᱱᱚᱣᱟ ᱨᱮ ᱞᱟᱹᱭ ᱛᱟᱞᱟᱝ ᱢᱮ,
ᱟᱪᱪᱷᱟ ᱟᱹᱰᱤ ᱢᱚᱡᱽ ᱠᱟᱛᱷᱟ ᱵᱮᱱ ᱞᱟᱹᱭ ᱠᱮᱫᱟ ᱜᱚᱝᱠᱮ ᱡᱟᱦᱟᱸ ᱟᱢᱥᱤ ᱠᱟᱛᱷᱟ ᱵᱮᱱ ᱞᱟᱹᱭ ᱠᱮᱫ ᱱᱚᱣᱟ ᱫᱚ ᱟᱹᱞᱤᱧ ᱠᱟᱹᱴᱤᱜ ᱮᱸ ᱦᱮᱸ ᱯᱳᱭᱞᱩ ᱫᱷᱟᱨᱟ ᱞᱤᱧ ᱟᱸᱡᱚᱢᱮᱫ ᱞᱮᱠᱷᱟᱱ ᱞᱤᱧ ᱟᱹᱭᱠᱟᱹᱣᱮᱫᱼᱟ ᱟᱫᱚ, ᱚᱱᱟᱜᱮ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱠᱟᱹᱴᱤᱜ ᱚᱱᱟ ᱵᱟᱨᱮᱛᱮ ᱠᱟᱹᱴᱤᱜ ᱵᱮᱱ ᱞᱟᱹᱭ ᱞᱮᱠᱷᱟᱱ ᱠᱟᱹᱴᱤᱜ ᱱᱟᱯᱟᱭ ᱠᱚᱜᱼᱟ ᱟᱵᱮᱱ ᱜᱮ,
ᱦᱮᱸ ᱟᱹᱰᱤ ᱢᱚᱸᱡᱽ ᱠᱟᱛᱷᱟ ᱱᱚᱣᱟ ᱠᱩᱠᱞᱤᱢ ᱫᱚᱦᱚ ᱠᱮᱫᱟ ᱟᱫᱚ ᱱᱚᱣᱟ ᱟᱹᱢᱥᱤ᱾ ᱚᱠᱟ ᱞᱤᱧ ᱞᱟᱹᱭᱮᱫ ᱠᱟᱱ ᱦᱟᱜ ᱱᱚᱣᱟ ᱫᱚ ᱩᱞ ᱠᱚ ᱞᱟᱦᱟ ᱞᱟᱦᱟ ᱟᱹᱰᱤ ᱡᱟᱹᱥᱛᱤ ᱦᱚᱭ ᱫᱟᱜᱟ ᱚᱱᱟ ᱠᱚᱫᱚ ᱟᱹᱣᱨᱤ ᱯᱟᱛᱟᱲᱟᱜᱚᱜ ᱨᱮ, ᱚᱱᱟ ᱠᱚᱫᱚ ᱟᱹᱣᱨᱤ ᱡᱟᱸᱧᱚᱜ ᱨᱮ ᱦᱟᱸᱜ ᱚᱱᱟ ᱩᱞ ᱠᱚ ᱟᱹᱰᱤ ᱡᱟᱹᱥᱛᱤ ᱦᱟᱸᱜ ᱦᱚᱭ ᱫᱟᱜᱟ ᱛᱚ ᱟᱫᱚ ᱧᱩᱨᱩᱜᱼᱟ ᱟᱹᱰᱤ ᱡᱟᱹᱥᱛᱤ᱾ ᱟᱫᱚ ᱚᱱᱟ ᱧᱩᱨᱩ ᱩᱞ ᱫᱚ ᱦᱟᱸᱜ ᱢᱮᱛᱟᱜ ᱢᱮ ᱚᱱᱟ ᱫᱚ ᱵᱮᱥᱴ, ᱨᱤ ᱪᱟᱞᱟᱣᱱᱟ ᱢᱮᱛᱟᱜ ᱢᱮ ᱛᱤᱱᱟᱹᱜ ᱮᱢ ᱡᱚᱢᱟ ᱟᱫᱚ ᱚᱱᱟ ᱫᱚ ᱩᱛᱩ ᱵᱟᱲᱟ ᱠᱮᱫᱟᱢ ᱡᱟᱜᱮ ᱤᱱᱟᱹ ᱫᱚ ᱜᱚᱴᱟ ᱫᱤᱱ ᱫᱚ ᱞᱟᱹᱜᱤᱫ ᱫᱚ ᱵᱟᱝ ᱩᱛᱩ ᱫᱟᱲᱮᱭᱟᱜᱼᱟ ᱟᱭᱢᱟ ᱡᱚᱢ, ᱯᱷᱚᱱ ᱛᱟᱦᱮᱱᱟ᱾ ᱛᱚ ᱟᱞᱮ ᱥᱮᱫ ᱫᱚᱠᱚ ᱪᱮᱠᱟᱭᱟ ᱚᱱᱟ ᱫᱚ ᱦᱚᱭᱚ ᱠᱟᱛᱮᱫ ᱠᱚ ᱨᱚᱦᱚᱭ ᱵᱟᱲᱟ ᱠᱟᱜᱼᱟ ᱨᱚᱦᱚᱲ ᱵᱟᱲᱟ ᱠᱟᱜᱼᱟ᱾ ᱟᱫᱚ ᱚᱱᱟ ᱫᱚ ᱨᱚᱦᱚᱲᱚᱜᱼᱟ ᱡᱚᱠᱷᱚᱱ ᱦᱟᱸᱜ ᱟᱫᱚ ᱚᱱᱟ ᱫᱚᱠᱚ ᱫᱚᱦᱚ ᱠᱟᱜᱼᱟ ᱢᱚᱡᱽ ᱜᱮ ᱤᱭᱟᱹᱨᱮ ᱯᱞᱟᱥᱴᱤᱠ ᱨᱮ ᱡᱮᱢᱚᱱ ᱚᱱᱠᱟ ᱫᱟᱜᱽ, ᱠᱚ ᱵᱟᱢ ᱧᱟᱢᱟᱜ-ᱟ ᱫᱟᱜᱽ ᱧᱟᱢᱟᱜ ᱠᱷᱟᱱ ᱫᱚ ᱥᱮᱭᱟᱜ ᱟᱛᱷᱚᱝ ᱛᱚ ᱚᱱᱟ ᱤᱭᱟᱹᱛᱮ ᱟᱹᱰᱤ ᱢᱚᱡᱽ ᱠᱚ ᱫᱚᱦᱚ ᱠᱟᱜᱼᱟ᱾ ᱟᱫᱚ ᱚᱱᱟ ᱫᱚ ᱦᱟᱸᱜ ᱱᱚᱜᱼᱚᱭ ᱱᱮᱛᱟᱨ ᱫᱤᱱ ᱚᱱᱟ ᱦᱩᱲᱩ ᱚᱱᱟ ᱡᱚᱠᱷᱚᱱ ᱠᱚ ᱥᱤᱭᱟᱜᱼᱟ ᱦᱟᱸᱜ ᱛᱚᱠᱷᱚᱱ ᱚᱱᱟ ᱫᱚ, ᱟᱹᱞᱩ ᱨᱮᱢ ᱢᱮᱥᱟᱞᱟ ᱥᱮ ᱨᱚᱦᱚᱲ ᱦᱟᱹᱠᱩ ᱨᱮᱢ ᱢᱮᱥᱟᱞ ᱠᱚᱣᱟ ᱥᱮ ᱚᱱᱟ ᱦᱟᱹᱠᱩ ᱨᱮᱢ ᱢᱮᱥᱟᱞᱟ᱾ ᱛᱚ ᱚᱱᱟ ᱫᱚ ᱟᱹᱰᱤ ᱥᱤᱵᱤᱞ ᱵᱩᱡᱷᱟᱹᱜᱼᱟ ᱵᱚᱞᱮ ᱥᱚᱸᱫᱷᱟᱲ ᱜᱮ ᱟᱫᱚ ᱚᱱᱮ ᱚᱱᱟᱜᱮ ᱦᱟᱸᱜ, ᱩᱞ ᱟᱹᱢᱥᱤ ᱫᱚ ᱠᱚ ᱢᱮᱛᱟᱜᱼᱟ ᱾ ᱟᱯᱮᱥᱮᱜ ᱚᱱᱟᱠᱚ ᱵᱟᱠᱚ ᱪᱤᱠᱟᱹ ᱵᱟᱲᱟᱭᱟ?
ᱚ ᱦᱳᱭ ᱜᱚᱝᱠᱮ ᱚᱱᱠᱟ ᱫᱚ ᱟᱹᱞᱤᱧ ᱫᱚ ᱟᱹᱣᱨᱤ ᱞᱤᱧ ᱧᱮᱞᱟ ᱛᱚ ᱟᱞᱮ ᱥᱮᱱ ᱫᱚ ᱱᱚᱝᱠᱟ ᱫᱚ ᱦᱩᱭᱩᱜᱼᱟ ᱢᱮᱱᱛᱮᱫ ᱟᱫᱚ, ᱪᱮᱫ ᱞᱮᱠᱟ ᱵᱩᱡᱷᱟᱹᱜᱼᱟ ᱡᱚᱢ ᱠᱚᱨᱮ ᱚᱱᱟ ᱫᱚ ᱠᱟᱹᱴᱤᱜ ᱮᱢ ᱞᱟᱹᱭ ᱞᱮᱠᱷᱟᱱ ᱠᱟᱹᱴᱤᱜ
ᱦᱮᱸ ᱟᱹᱰᱤ ᱱᱟᱯᱟᱭ ᱠᱩᱠᱞᱤ ᱱᱚᱣᱟ ᱵᱮᱱ ᱫᱚᱦ ᱠᱮᱫᱟ ᱟᱫᱚ ᱟᱹᱞᱤᱧ ᱫᱚ ᱦᱟᱸᱜ ᱞᱤᱧ ᱡᱚᱢ ᱵᱟᱲᱟ ᱟᱠᱟ ᱜᱮ ᱡᱚᱛᱚ, ᱛᱚ ᱥᱚᱸᱜᱮ ᱫᱚ ᱡᱟᱹᱥᱛᱤ ᱫᱚ ᱟᱹᱞᱩ ᱥᱚᱸᱜᱮ ᱢᱮᱥᱟᱞ ᱦᱩᱭᱩᱜᱼᱟ ᱟᱨ ᱤᱱᱟᱹ ᱵᱟᱫ ᱠᱟᱛᱮᱫᱜ ᱦᱟᱸᱜ ᱦᱟᱠ ᱠᱩ ᱦᱟᱸᱜ ᱵᱮᱱ ᱧᱮᱞ ᱠᱟᱜ ᱠᱚᱣᱟ ᱩᱱᱠᱩ ᱠᱟᱹᱴᱤᱜ ᱦᱟᱹᱠᱩ ᱜᱮᱡᱮᱨ ᱦᱟᱹᱠᱩ ᱚᱠᱟ ᱠᱚ ᱢᱮᱛᱟᱣ ᱠᱚ ᱠᱟᱱᱟ ᱩᱱᱠᱩ ᱨᱮ ᱡᱚ, ᱡᱚᱠᱷᱚᱱᱮᱢ ᱞᱟᱜᱟᱣᱟ ᱱᱚᱶᱟ ᱛᱚ ᱟᱹᱰᱤ ᱥᱤᱵᱤᱞ ᱜᱮ ᱵᱩᱡᱷᱟᱹᱜᱼᱟ ᱟᱫᱚ ᱥᱤᱵᱤᱞ ᱢᱮᱱ ᱠᱟᱛᱮ, ᱱᱚᱛᱮ ᱫᱚ ᱵᱚᱞᱮ ᱚᱱᱟ ᱦᱚᱸ ᱡᱚᱡᱚ ᱡᱚᱡᱚ ᱥᱤᱵᱤᱞ ᱵᱚᱞᱮ ᱡᱮᱭᱥᱮ ᱚᱱᱟ ᱩᱞ ᱚᱠᱟ ᱩᱞ ᱡᱚᱠᱷᱚᱱ ᱩᱱᱠᱩ ᱦᱟᱹᱠᱩ, ᱦᱟᱹᱠᱩ ᱨᱮ ᱟᱢᱵᱽᱲᱟ ᱠᱚᱢ ᱞᱟᱜᱟᱣᱟ ᱫᱚ ᱟᱹᱰᱤ ᱥᱤᱵᱤᱞ ᱵᱩᱡᱷᱟᱹᱜᱼᱟ᱾ ᱛᱚ ᱚᱱᱟ ᱦᱚᱸ ᱡᱚᱠᱷᱚᱱ ᱢᱤᱫᱵᱟᱨ ᱠᱩᱴᱤᱢ ᱞᱟᱜᱟᱣᱼᱟ ᱥᱮ ᱢᱤᱫ ᱵᱟᱨ ᱚᱱᱟ ᱤᱭᱟᱹ ᱜᱮᱫ ᱠᱟᱛᱮᱢ ᱞᱟᱜᱟᱣᱼᱟ, ᱛᱚ ᱚᱱᱟ ᱟᱨᱦᱚᱸ ᱟᱹᱰᱤ ᱥᱤᱵᱤᱞ ᱵᱩᱡᱷᱟᱹᱜᱼᱟ᱾
ᱮᱠᱫᱚᱢ ᱮᱠᱫᱚᱢ,
ᱵᱚᱞᱮ ᱚᱠᱚᱭ ᱡᱚᱢ ᱠᱟᱫᱟ ᱩᱱᱤᱜᱮ ᱵᱩᱡᱷᱟᱹᱣᱟ ᱵᱚᱞᱮ ᱪᱮᱫ ᱞᱮᱠᱟᱧ ᱞᱟᱹᱭᱟ ᱡᱚᱠᱷᱚᱱᱤᱧ ᱞᱟᱹᱭᱟ ᱟᱹᱰᱤ ᱥᱤᱵᱤᱞ ᱛᱚ᱾ ᱪᱮᱫ ᱞᱮᱠᱟᱢ ᱵᱩᱡᱷᱟᱹᱣᱟ ᱟᱢ ᱦᱚᱸ? ᱦᱮᱸ ᱚᱱᱮ ᱚᱱᱠᱟ ᱜᱮ᱾ ᱟᱫᱚ ᱟᱞᱮᱥᱮᱫ ᱱᱚᱣᱟ ᱦᱚᱧ ᱧᱮᱞ ᱠᱟᱫᱟ ᱦᱟᱸᱜ ᱵᱚᱞᱮ ᱤᱱᱟᱹ ᱵᱟᱫ ᱫᱚ ᱦᱟᱸᱜ ᱚᱱᱟ ᱩᱞᱨᱮ ᱢᱮᱱ ᱞᱮᱠᱷᱟᱭ ᱫᱚ ᱚᱱᱟ, ᱠᱷᱚᱱ ᱯᱟᱛᱲᱟᱜᱚᱜᱼᱟ ᱟᱫᱚ ᱚᱱᱟ ᱯᱷᱮᱰ ᱠᱟᱛᱮᱫ ᱠᱚ ᱟᱪᱟᱨᱟ ᱵᱚᱞᱮ ᱚᱱᱟ ᱡᱮᱢᱚᱱ ᱵᱟᱝ ᱜᱟᱱᱚᱜ ᱞᱮᱠᱟ ᱡᱮᱢᱚᱱ ᱪᱮᱛᱟᱱ ᱨᱮᱠᱚ, ᱯᱷᱮᱰᱟ ᱢᱚᱡᱽ ᱱᱟᱯᱟᱭ ᱛᱮ ᱟᱨ ᱠᱚ ᱟᱪᱟᱨ ᱠᱟᱜᱼᱟ ᱾ ᱟᱪᱪᱷᱟ ᱟᱯᱮᱥᱮᱜ ᱚᱱᱠᱟ ᱩᱞ ᱠᱩᱠᱚ ᱟᱪᱟᱨ ᱜᱮᱭᱟ ᱥᱮ ᱵᱟᱠᱚ ᱟᱪᱟᱨᱟ?
ᱦᱳᱭ ᱦᱳᱭ ᱜᱚᱝᱠᱮ ᱱᱚᱣᱟ ᱩᱞ ᱠᱚᱫᱚ ᱟᱪᱟᱨ ᱠᱚᱫᱚ ᱱᱚᱣᱟ ᱫᱚ ᱠᱚᱨᱟᱣ ᱵᱟᱲᱟᱭ ᱜᱮᱭᱟᱞᱮ ᱡᱟᱦᱟᱸ ᱱᱚᱣᱟ ᱟᱴᱷᱤ ᱟᱹᱣᱨᱤ ᱟᱴᱷᱤ ᱨᱮ ᱥᱮ ᱟᱴᱷᱤ ᱨᱮᱦᱚᱸ ᱦᱚᱭᱚ ᱠᱟᱛᱮᱜ ᱠᱤᱢᱵᱟ ᱵᱤᱱᱟᱹ ᱦᱚᱭᱚ ᱠᱟᱛ, ᱛᱮᱫ ᱦᱚᱸ ᱚᱱᱟ ᱢᱟᱹᱨᱤᱪ ᱠᱚ ᱤᱭᱟᱹ ᱠᱚ ᱤᱭᱟᱹ ᱠᱚ ᱢᱚᱥᱞᱟ ᱯᱟᱹᱛ ᱛᱤ ᱠᱚ ᱟᱨ ᱥᱩᱱᱩᱢ ᱠᱚ ᱞᱟᱜᱟᱣ ᱠᱟᱛᱮᱫ ᱡᱟᱦᱟᱸ ᱰᱟᱵᱞᱟ ᱨᱮ, ᱟᱨ ᱥᱤᱛᱩᱝ ᱨᱮ ᱛᱟᱥᱮ ᱠᱟᱜ ᱟᱞᱮ ᱚᱱᱠᱟ ᱠᱟᱛᱮᱫ ᱟᱞᱮ ᱫᱚ ᱯᱚᱫᱽᱷᱚᱛᱤ ᱞᱮ ᱟᱪᱟᱨ ᱞᱮ ᱵᱮᱱᱟᱣᱟ ᱟᱨ ᱪᱮᱫ᱾ ᱦᱳᱭ ᱟᱨ ᱚᱱᱟ ᱫᱚ ᱦᱮᱸ, ᱟᱨ ᱚᱱᱟᱫᱚ ᱡᱮᱭᱥᱮ ᱠᱤ ᱫᱚᱦᱚ ᱠᱟᱜᱼᱟᱞᱮ ᱱᱤᱛᱳᱜ ᱫᱚ ᱱᱟᱦᱟᱜ ᱵᱟᱝᱞᱮ ᱡᱚᱢᱟ ᱟᱨ ᱡᱚᱠᱷᱚᱭ ᱦᱟᱱᱮ, ᱵᱷᱟᱫᱚᱨ ᱵᱚᱸᱜᱟ ᱫᱚ ᱡᱟᱦᱟᱸ ᱦᱩᱲᱩ ᱦᱮᱲᱦᱮᱫ, ᱠᱟᱹᱢᱤ ᱠᱚᱵᱚᱱ ᱥᱮᱱᱚᱜ ᱫᱚ ᱦᱳᱭ ᱩᱱᱞᱮ ᱤᱫᱤᱭᱟ ᱫᱟᱠᱟ ᱫᱟᱜᱽ ᱢᱟᱹᱰᱤ ᱥᱟᱞᱟᱜ ᱞᱮ ᱡᱚᱢᱟ ᱚᱱᱟᱫᱚ᱾
ᱦᱮ ᱟᱹᱰᱤ ᱥᱤᱵᱤᱞ ᱵᱩᱡᱷᱟᱹᱜᱼᱟ ᱚᱱᱟ ᱩᱱ ᱥᱚᱢᱚᱭ᱾
ᱦᱚᱭ
ᱚᱱᱟ ᱫᱚ ᱚᱱᱮ ᱠᱚ ᱢᱮᱱᱟ ᱟᱹᱰᱤ ᱥᱤᱵᱤᱞ ᱜᱮ ᱵᱩᱡᱷᱟᱹᱜᱼᱟ ᱵᱚᱞᱮ ᱚᱱᱟ ᱫᱚᱠᱚ ᱢᱮᱱᱟ ᱥᱤᱡᱤᱱ ᱨᱮ᱾ ᱱᱤᱛᱚᱜ ᱫᱚ ᱢᱚᱡᱽ ᱫᱚ ᱵᱟᱝ ᱚᱱᱠᱟ ᱫᱚ ᱨᱚᱦᱚᱲ ᱠᱟᱛᱮᱫ ᱟᱹᱢᱥᱤ ᱠᱟᱛᱮᱫ ᱟᱪᱟᱨ ᱠᱟᱛᱮᱜ ᱡᱚᱠᱷᱚᱱᱮᱢ ᱫᱚᱦᱚ ᱠᱟᱜᱼᱟ᱾ ᱟᱨ ᱛᱟᱭᱱᱚᱢ ᱫᱟᱨᱟᱢᱮᱢ ᱡᱚᱢᱟ ᱡᱚᱠᱷᱚᱱ ᱪᱟᱵᱟ ᱩᱛᱟᱹᱨᱚᱜᱼᱟ ᱩᱞ ᱯᱩᱨᱟᱹᱣ᱾ ᱛᱚᱠᱷᱚᱱᱮᱢ ᱡᱚᱢᱟ ᱛᱚ ᱚᱱᱟ ᱫᱚ ᱟᱹᱰᱤ ᱥᱤᱵᱤᱞ ᱵᱩᱡᱷᱟᱹᱜᱼᱟ ᱵᱚᱞᱮ ᱫᱚᱥᱨᱟ ᱥᱤᱵᱤᱞ ᱚᱠᱟ ᱫᱚᱠᱚ ᱢᱮᱛᱟᱜ ᱠᱟᱱᱟ ᱟᱫᱚ ᱟᱪᱟᱨ ᱠᱚᱦᱚᱸ᱾ ᱮᱠᱟᱞ ᱫᱚᱢᱮᱜ ᱜᱮ ᱥᱤᱵᱤᱞᱟ, ᱟᱫᱚ ᱚᱱᱟᱛᱮ ᱟᱹᱰᱤ ᱱᱟᱯᱟᱭ ᱵᱩᱡᱷᱟᱹᱜᱼᱟ ᱡᱚᱢ ᱨᱮ ᱾ ᱟᱪᱪᱷᱟ ᱟᱯᱮᱥᱮᱫ ᱚᱱᱟ ᱩᱞ ᱠᱚ ᱵᱟᱫ ᱠᱟᱛᱮᱫ ᱟᱨ ᱪᱮᱫ ᱠᱚ ᱚᱱᱠᱟ ᱠᱚ ᱟᱪᱟᱨ ᱵᱟᱲᱟᱭ ᱜᱮᱭᱟ ᱚᱱᱟ ᱵᱟᱨᱮᱛᱮ ᱢᱤᱫ ᱵᱟᱨ ᱠᱟᱛᱷᱟ ᱠᱚ ᱞᱟᱹᱭ ᱛᱟᱞᱟᱝ ᱢᱮ ᱾
ᱟᱞᱮ ᱱᱚᱛᱮ ᱫᱚ ᱩᱞ ᱠᱚ ᱵᱟᱫ ᱠᱟᱛᱮᱫ ᱱᱚᱜᱼᱚ ᱱᱚᱣᱟ ᱟᱢᱲᱟ ᱠᱚ ᱟᱪᱟᱨᱟ ᱟᱨ ᱡᱚᱡᱚ ᱠᱚ ᱾ ᱱᱤᱭᱟᱹ ᱠᱚᱜᱮ ᱟᱨ ᱚᱱᱠᱟ ᱮᱴᱟᱜ ᱠᱤᱪᱷᱩ ᱫᱚ ᱚᱱᱠᱟ ᱵᱮᱥᱤᱨ ᱵᱷᱟᱜᱽ ᱫᱚ ᱱᱟᱦᱟᱜ ᱵᱟᱞᱮ ᱟᱪᱟᱨᱟ ᱟᱞᱮ ᱫᱚ ᱡᱚᱡᱚ ᱟᱨ᱾ ᱟᱢᱲᱟ ᱾
ᱟᱪᱪᱷᱟ ᱟᱨ ᱟᱞᱮᱥᱮᱫ ᱡᱚᱠᱷᱚᱱ ᱦᱟᱸᱜ ᱮᱢ ᱧᱮᱞᱟ ᱛᱚ ᱟᱞᱮᱥᱮᱫ ᱫᱚ ᱱᱚᱜᱼᱚᱭ ᱩᱞ᱾ ᱟᱪᱟᱨ ᱢᱟ ᱱᱚᱜᱼᱚᱭ ᱱᱚᱨᱢᱟᱞ ᱡᱤᱱᱤᱥ ᱠᱟᱱ ᱜᱮᱭᱟ ᱱᱚᱣᱟ ᱡᱚᱛᱚ ᱦᱚᱲ ᱠᱚ ᱟᱪᱟᱨ ᱜᱮᱭᱟ ᱤᱱᱟᱹ ᱵᱟᱫ ᱠᱟᱛᱮᱫ ᱟᱢᱵᱽᱲᱟ ᱦᱩᱭᱱᱟ᱾ ᱡᱚᱡᱚ ᱦᱩᱭᱱᱟ ᱟᱨ᱾ ᱤᱱᱟᱹ ᱵᱟᱫ ᱠᱟᱛᱮᱫ ᱫᱚ ᱡᱟᱹᱱᱩᱢ ᱦᱚᱸ ᱚᱱᱟ ᱠᱚ ᱞᱮᱴᱚᱭᱟ ᱟᱹᱰᱤ ᱢᱚᱸᱡᱽ ᱡᱩᱫᱤ᱾ ᱡᱟᱹᱱᱩᱢ ᱫᱚ ᱦᱟᱸᱜ ᱚᱱᱟ ᱫᱚᱠᱚ ᱨᱚᱦᱚᱲ ᱠᱟᱜᱼᱟ ᱛᱷᱚᱲᱟ ᱫᱤᱱ ᱫᱚ ᱨᱚᱦᱚᱲ ᱠᱟᱛᱮ ᱚᱱᱟ ᱫᱚᱠᱚ ᱜᱷᱟᱱᱴᱟ ᱧᱚᱜ ᱠᱟᱦᱟᱸᱜ᱾ ᱚᱱᱟ ᱤᱭᱟᱹ ᱠᱟᱛᱮ ᱩᱰᱩᱝ ᱠᱟᱛᱮ ᱚᱱᱟ ᱡᱚᱛᱚᱣᱟᱜ᱾ ᱥᱟᱣᱫᱟ ᱞᱟᱜᱟᱣ ᱠᱟᱛᱮᱫ ᱯᱷᱤᱨ ᱚᱱᱟ ᱰᱟᱵᱵᱟ ᱨᱮᱠᱚ ᱵᱷᱚᱨᱟᱣ ᱠᱟᱜᱼᱟ ᱢᱮᱛᱟᱜ ᱢᱮ ᱠᱟᱱᱟ ᱚᱱᱟ ᱟᱪᱟᱨ ᱨᱮᱠᱚ ᱢᱮᱛᱟᱜᱼᱟ ᱵᱚᱞᱮ ᱮᱭᱥᱮ ᱫᱚ᱾ ᱟᱫᱚ ᱚᱱᱟ ᱫᱚ ᱵᱚᱞᱮ ᱜᱷᱟᱱᱴᱟ ᱞᱮᱴᱚ ᱠᱚ ᱢᱮᱛᱟᱜ ᱠᱟᱱᱟ ᱚᱠᱟ ᱫᱚ᱾
ᱟᱪᱪᱷᱟ ᱟᱪᱪᱷᱟ
ᱦᱮᱸ ᱟᱹᱰᱤ ᱥᱤᱵᱤᱞ ᱵᱩᱡᱷᱟᱹᱜᱼᱟ ᱚᱱᱟ ᱦᱚᱸ ᱚᱱᱟ ᱡᱟᱹᱱᱩᱢ᱾ ᱟᱫᱚ ᱤᱱᱟᱹ ᱵᱟᱫ ᱠᱟᱛᱮᱫ ᱫᱚᱦᱟᱜ ᱟᱭᱢᱟ ᱞᱮᱠᱟᱱᱟᱜ ᱚᱱᱠᱟ᱾ ᱦᱮᱸ ᱟᱨ ᱢᱤᱫ ᱫᱚᱢ ᱤᱧ ᱫᱤᱥᱟᱹᱭᱮᱫᱟ ᱢᱤᱫ ᱫᱷᱟᱢ ᱟᱪᱟᱨᱤᱧ ᱡᱚᱢ ᱞᱮᱼᱟ ᱚᱱᱟ ᱫᱚ ᱠᱤᱨᱤᱧ ᱟᱪᱟᱨ ᱛᱟᱦᱮᱸ ᱠᱟᱱᱟ ᱤᱧ ᱫᱚ ᱵᱟᱹᱧ ᱟᱪᱟᱨ ᱞᱮᱜᱼᱟ᱾ ᱟᱫᱚ ᱚᱱᱟ ᱫᱚ ᱦᱟᱸᱜ ᱚᱱᱟ ᱠᱷᱟᱱᱴᱟᱲ ᱨᱮᱭᱟᱜ ᱟᱪᱟᱨ ᱛᱟᱦᱮᱸ ᱠᱟᱱᱟ ᱟᱫᱚᱧ ᱟᱹᱰᱤ ᱦᱟᱦᱟᱲᱟᱧ ᱟᱹᱭᱠᱟᱹᱣ ᱠᱮᱫᱟ ᱵᱚᱞᱮ᱾ ᱠᱷᱟᱱᱴᱟᱲ ᱨᱮᱭᱟᱜ ᱟᱪᱟᱨ ᱟᱫᱚᱧ ᱡᱚᱢ ᱞᱮᱜᱟ ᱠᱮᱫᱟ ᱤᱧ ᱠᱷᱩᱫ ᱤᱧ ᱡᱚᱢ ᱞᱟᱜᱟᱣ ᱠᱟᱜᱼᱟ ᱟᱹᱰᱤ ᱥᱤᱵᱤᱞ ᱵᱩᱡᱷᱟᱹᱜ ᱠᱟᱱᱟ᱾ ᱟᱫᱚ ᱟᱢ ᱚᱱᱠᱟ ᱠᱤᱨᱤᱧ ᱠᱟᱛᱮᱫ ᱥᱮ ᱡᱟᱦᱟᱸ ᱵᱚᱞᱮ ᱠᱤᱨᱤᱧ ᱠᱟᱛᱮᱫ ᱚᱱᱠᱟᱱᱟᱜ ᱠᱷᱟᱱᱴᱷᱟᱲ ᱟᱪᱟᱨ ᱥᱮ ᱚᱱᱠᱟᱱ ᱵᱚᱞᱮ᱾ ᱵᱤᱱᱟᱹ ᱵᱩᱡᱷᱟᱹᱣ ᱨᱮ ᱵᱚᱞᱮ᱾ ᱟᱢ ᱵᱟᱢ ᱵᱩᱡᱷᱟᱹᱣ ᱠᱟᱜ ᱛᱟᱦᱮᱱᱟ ᱱᱚᱣᱟ ᱦᱚᱸ ᱟᱪᱟᱨ ᱦᱩᱭᱩᱜᱼᱟ ᱢᱮᱱᱛᱮ ᱚᱱᱟ ᱠᱚ ᱟᱪᱟᱨᱮᱢ ᱡᱚᱢ ᱵᱟᱲᱟᱣ ᱠᱟᱜᱼᱟ ᱚᱱᱟ ᱵᱟᱨᱮᱛᱮ᱾ ᱛᱤᱱ ᱵᱟᱨ ᱠᱟᱛᱷᱟ ᱦᱟᱜ ᱞᱟᱹᱭ ᱛᱟᱞᱟᱝ ᱢᱮ᱾
ᱚᱱᱠᱟ ᱤᱭᱩᱱᱤᱠ ᱧᱚᱜ ᱫᱚ ᱡᱮ ᱠᱷᱟᱱᱴᱷᱟᱲ ᱟᱪᱟᱨ ᱥᱮ ᱮᱴᱟᱜ ᱮᱴᱟᱜ ᱚᱱᱠᱟᱱ ᱟᱪᱟᱨ ᱠᱚᱫᱚ ᱵᱟᱹᱧ ᱡᱚᱢ ᱠᱟᱫᱟ᱾ ᱟᱨ ᱠᱤᱨᱤᱧ ᱠᱟᱛᱮᱫ ᱫᱚ ᱱᱚᱜᱚᱱᱟ ᱡᱟᱸᱦᱟ ᱠᱚ ᱩᱞ ᱟᱜ᱾ ᱮᱸ ᱱᱚᱣᱟ ᱠᱚ ᱢᱮᱛᱟᱜ ᱠᱟᱱᱟ ᱤᱭᱟᱹ ᱜᱟᱡᱚᱨ ᱚᱜᱻᱱᱟ ᱠᱚᱨᱮᱱᱟᱜ ᱟᱪᱟᱨ ᱠᱚᱦᱚᱸᱧ ᱡᱚᱢ ᱵᱟᱲᱟ ᱠᱟᱫᱟ ᱟᱢᱵᱽᱲᱟ ᱠᱚ᱾ ᱟᱨ ᱠᱟᱱᱴᱷᱟᱲ ᱨᱮᱱᱟᱜ ᱫᱚ ᱱᱤᱛ ᱫᱷᱟᱹᱵᱤᱡ ᱛᱮᱫᱚ ᱟᱹᱣᱨᱤᱧ ᱡᱚᱢᱟ᱾
ᱟᱪᱪᱷᱟ ᱟᱹᱰᱤ ᱱᱟᱯᱟᱭ ᱟᱫᱚ ᱟᱹᱰᱤ ᱦᱟᱦᱟᱲᱤᱧ ᱟᱹᱭᱠᱟᱹᱣ ᱠᱮᱫᱟ ᱟᱨ ᱱᱮᱛᱟᱨ ᱦᱟᱸᱜ ᱟᱞᱮ ᱥᱮᱫ ᱨᱮ ᱢᱤᱫᱴᱮᱱ ᱱᱚᱝᱠᱟ ᱢᱮᱞᱟ ᱞᱮᱠᱟ ᱦᱩᱭᱩᱜᱼᱟ᱾ ᱟᱫᱚ ᱚᱸᱰᱮ ᱚᱱᱠᱟᱧ ᱵᱟᱲᱟᱭᱟ ᱵᱚᱞᱮ ᱡᱚᱛᱚ ᱞᱮᱠᱟᱱ ᱟᱪᱟᱨ ᱠᱚ ᱟᱹᱜᱩᱭᱟ ᱵᱚᱞᱮ ᱪᱮᱫ ᱟᱪᱟᱨᱮᱢ ᱡᱚᱢᱟ? ᱛᱚ ᱵᱚᱞᱮ ᱡᱚᱛᱚ ᱞᱮᱠᱟᱱ ᱟᱪᱟᱨ ᱠᱚ ᱟᱹᱜᱩᱭᱟ ᱟᱫᱚ ᱤᱧ ᱦᱚᱸ ᱵᱟᱹᱧ ᱧᱮᱞ ᱟᱠᱟᱫᱼᱟ ᱟᱫᱚ ᱚᱱᱠᱟ ᱜᱮ ᱩᱱᱤᱭ ᱞᱟᱹᱭᱟᱹᱧ ᱠᱟᱱᱟ ᱵᱚᱞᱮ ᱠᱷᱟᱱᱴᱷᱟᱲ ᱟᱪᱟᱨ ᱡᱚ᱾ ᱠᱷᱚᱱᱮ ᱢᱮᱫ ᱮᱢᱟ ᱟᱫᱤᱧᱟ ᱟᱫᱚᱭ ᱢᱤᱛᱟᱹᱧ ᱠᱟᱱᱟ ᱵᱚᱞᱮ᱾ ᱱᱚᱠᱟ ᱱᱚᱠᱟ ᱱᱚᱰᱮ ᱫᱚ ᱡᱚᱛᱚ ᱟᱪᱟᱨ ᱠᱚ ᱟᱹᱜᱩᱭᱟ ᱵᱚᱞᱮ ᱪᱮᱫ ᱨᱮᱭᱟᱜ ᱟᱪᱟᱨᱮᱢ ᱠᱷᱚᱡᱚᱜᱼᱟ? ᱟᱫᱚ ᱡᱚᱠᱷᱚᱱ ᱦᱟᱸᱜ ᱪᱟᱞᱟᱜ ᱦᱩᱭᱩᱜᱼᱟ ᱛᱚᱠᱷᱚᱱ ᱠᱤᱨᱤᱧ ᱦᱩᱭᱩᱜᱼᱟ᱾ ᱛᱚ ᱟᱢ ᱟᱨ ᱪᱮᱫ ᱠᱚ ᱟᱪᱟᱨᱮᱢ ᱡᱚᱢ ᱵᱟᱲᱟ ᱟᱠᱟᱣᱟᱫ ᱛᱟᱞᱟᱝᱟ ᱠᱤᱨᱤᱧ ᱠᱟᱛᱮ?
ᱠᱤᱨᱤᱧ ᱠᱟᱛᱮᱫ ᱫᱚ ᱚᱱᱟ ᱜᱟᱡᱚᱨ ᱨᱮᱱᱟᱜ ᱟᱪᱟᱨ ᱥᱮ᱾ ᱮᱸᱜ ᱡᱚᱡᱚ ᱟᱪᱟᱨ ᱩᱞ ᱟᱪᱟᱨ ᱱᱤᱭᱟᱹ ᱠᱚᱜᱮ ᱟᱨ ᱚᱱᱠᱟ ᱡᱟᱹᱥᱛᱤ ᱠᱟᱭᱛᱮ ᱮᱴᱟᱜ᱾ ᱟᱪᱟᱨ ᱫᱚ ᱵᱟᱹᱧ ᱡᱚᱢ ᱟᱠᱟᱫᱟ ᱟᱨ ᱪᱮᱫ᱾
ᱟᱪᱪᱷᱟ, ᱟᱨ ᱱᱮᱛᱟᱨ ᱢᱟ ᱱᱚᱜᱼᱚᱭ ᱟᱞᱮᱼᱼ ᱥᱮᱫ ᱢᱟ, ᱜᱟᱰᱟ ᱟᱲᱮ ᱟᱲᱮᱛᱮ ᱡᱚᱠᱷᱚᱱᱮᱢ ᱫᱟᱬᱟᱱᱟᱼᱼ ᱛᱚ ᱥᱚ ᱵᱤᱞᱤ, ᱠᱷᱤᱡᱩᱨ ᱵᱤᱞᱤ, ᱥᱮ ᱚᱱᱟ ᱞᱚᱣᱟ ᱵᱤᱞᱤ ᱠᱚ ᱟᱹᱰᱤ ᱡᱟᱹᱥᱛᱤ ᱦᱟᱸᱜ ᱧᱟᱢᱚᱜᱼᱟ ᱟᱞᱮ ᱥᱮᱫ ᱫᱚ ᱾ ᱟᱫᱚ ᱩᱞ ᱵᱤᱞᱤ ᱢᱟ ᱦᱟᱸᱜ ᱱᱚᱜᱼᱚᱭ ᱱᱤᱛᱚᱜ ᱵᱟᱹᱭ ᱵᱟᱹᱭᱛᱮ ᱪᱟᱵᱟᱜ ᱥᱮᱫ ᱜᱮ ᱪᱟᱞᱟᱜ ᱠᱟᱱᱟ ᱦᱟᱸᱜ, ᱟᱫᱚ ᱱᱤᱛᱚᱜ ᱫᱚ ᱚᱱᱟ ᱠᱚᱜᱮ ᱥᱟᱹᱨᱫᱤᱼᱟ ᱾ ᱥᱚᱸ ᱵᱤᱞᱤ ᱟᱨ ᱠᱷᱤᱡᱩᱨ ᱵᱤᱞᱤ ᱜᱮ ᱦᱟᱸᱜ ᱾ ᱥᱚᱸ ᱵᱤᱞᱤ ᱦᱚᱸ ᱱᱚᱜᱼᱚᱭ ᱥᱟᱹᱨᱫᱤ ᱠᱟᱱᱟ ᱱᱤᱛᱚᱜ ᱫᱚ, ᱯᱷᱤᱨ ᱤᱱᱟᱹ ᱵᱟᱫᱽ ᱫᱚ ᱦᱟᱸᱜ ᱠᱷᱤᱡᱩᱨ ᱵᱤᱞᱤ ᱥᱮᱫ ᱪᱟᱞᱟᱜᱼᱟ ᱾ ᱟᱫᱚ ᱟᱯᱮ ᱥᱮᱫ ᱱᱚᱝᱠᱟ ᱥᱚᱸ ᱵᱤᱞᱤ, ᱠᱷᱤᱡᱩᱨ ᱵᱤᱞᱤ ᱠᱚ ᱢᱮᱱᱟᱜ ᱟᱥᱮ ᱵᱟᱝ? ᱚᱱᱟ ᱵᱟᱨᱮᱛᱮ ᱢᱤᱫᱵᱟᱨ ᱠᱟᱛᱷᱟ ᱠᱚ ᱞᱟᱹᱭ ᱛᱟᱞᱟᱝ ᱢᱮ ᱾
ᱦᱳᱭ ᱟᱞᱮᱥᱮᱱ ᱫᱚ ᱢᱮᱱᱟᱜ ᱜᱮᱭᱟ ᱱᱚᱣᱟ ᱡᱟᱦᱟᱸ ᱛᱟᱞᱮ ᱞᱮ ᱢᱮᱛᱟᱜ ᱠᱟᱱᱟ, ᱛᱟᱞᱮ ᱠᱷᱤᱡᱩᱨ ᱱᱤᱭᱟᱹᱼᱼ ᱠᱚᱦᱚᱸ ᱢᱮᱱᱟᱜ ᱜᱮᱭᱟ ᱡᱟᱹᱥᱛᱤ ᱜᱟᱱ ᱜᱮ ᱾ ᱟᱨ ᱱᱚᱜᱼᱚᱭ ᱱᱤᱛᱚᱜ ᱫᱚ ᱥᱤᱡᱤᱱ ᱦᱚᱸ ᱥᱤᱡᱤᱱ ᱠᱟᱱᱟ, ᱱᱤᱛᱚᱜ ᱫᱚ ᱟᱹᱰᱤ, ᱡᱟᱹᱥᱛᱤ ᱵᱤᱞᱤᱜ ᱠᱟᱱᱟ ᱟᱨ ᱪᱮᱫᱼᱼ
ᱟᱪᱪᱷᱟ ᱾
ᱦᱳᱭ ᱟᱨ, ᱦᱩᱸ ᱟᱨ ᱡᱟᱦᱟᱸᱭ ᱱᱚᱜᱼᱱᱟ ᱤᱭᱟᱹ ᱵᱚᱱ ᱢᱮᱛᱟᱜ ᱠᱟᱱ ᱫᱚ ᱛᱟᱞᱮᱼᱼ ᱛᱟᱞᱮ ᱫᱚ ᱟᱞᱮ ᱱᱚᱜᱼᱱᱟ ᱡᱟᱦᱟᱸ ᱜᱟᱫᱟᱨ ᱠᱟᱛᱮᱫ ᱚᱱᱟᱼᱼ ᱢᱟᱜ ᱠᱟᱛᱮᱫ ᱚᱱᱟ ᱡᱟᱦᱟᱸ ᱤᱭᱟᱹᱛᱮ ᱵᱷᱤᱛᱤᱨ ᱨᱮᱱᱟᱜ ᱚᱱᱟ ᱥᱟᱫᱟ ᱥᱟᱫᱟ ᱥᱳᱥ ᱛᱮᱫ ᱚᱱᱟ ᱦᱚᱸ ᱡᱚᱢ ᱜᱟᱱᱚᱜ ᱜᱮᱭᱟ ᱟᱨ ᱪᱮᱫ ᱾
ᱦᱮᱸ ᱾
ᱡᱟᱸᱦᱟ ᱨᱟᱥᱟᱼᱼ ᱮᱱᱛᱮᱫ, ᱚᱝᱠᱟ ᱫᱚ ᱟᱯᱮ ᱥᱮᱫ ᱫᱚ ᱧᱩ ᱵᱟᱲᱟᱭᱟᱠᱚ ᱥᱮ ᱵᱟᱝ?
ᱦᱮᱸ ᱚᱠᱟᱢ ᱞᱟᱹᱭᱮᱫ ᱠᱟᱱ ᱚᱱᱟ ᱛᱟᱞᱮ ᱵᱷᱟᱹᱛᱤ ᱠᱚ ᱢᱮᱛᱟᱜᱼᱟ ᱟᱞᱮ ᱥᱮᱫ ᱫᱚ ᱦᱟᱸᱜ, ᱚᱱᱟ ᱫᱚᱠᱚᱼᱼ ᱦᱮᱸ ᱚᱱᱟ ᱫᱚ ᱟᱹᱣᱨᱤ ᱵᱤᱞᱤᱜ ᱨᱮ ᱦᱟᱸᱜ ᱚᱱᱟ ᱫᱚ ᱢᱮᱛᱟᱜ ᱢᱮ ᱟᱹᱣᱨᱤ ᱠᱮᱴᱮᱡᱚᱜ ᱨᱮ ᱚᱱᱟ ᱵᱷᱟᱹᱛᱤ ᱵᱷᱤᱛᱤᱨ ᱨᱮ ᱛᱟᱸᱦᱮᱱᱟᱼ ᱚᱱᱟ ᱫᱚ ᱯᱮᱭᱟ ᱚᱠᱟ ᱫᱚ ᱯᱩᱱᱭᱟ ᱛᱟᱸᱦᱮᱱᱟ ᱵᱷᱤᱛᱨᱤ ᱨᱤᱧ ᱫᱤᱥᱟᱹᱭ ᱫᱟ ᱚᱱᱠᱟᱜᱮ ᱤᱱᱟᱹᱜᱮ ᱛᱟᱸᱦᱮᱱᱟ ᱯᱮᱭᱟ ᱭᱟ ᱯᱩᱱᱭᱟ ᱜᱮ ᱛᱟᱸᱦᱮᱱᱟᱼᱼ ᱦᱮᱸ ᱚᱠᱟ ᱵᱟᱨᱭᱟ ᱦᱚᱸ ᱛᱟᱸᱦᱮᱱ ᱜᱮᱭᱟ ᱢᱤᱫ ᱵᱟᱨ ᱡᱤᱱᱤᱥ ᱨᱤᱧ ᱧᱮᱞ ᱠᱟᱜᱼᱟ, ᱚᱱᱟ ᱫᱚ ᱡᱟᱝ ᱦᱟᱸᱜ ᱚᱠᱟᱼᱼ ᱦᱮᱸ, ᱚᱱᱟ ᱫᱚ ᱡᱟᱝ ᱦᱟᱸᱜ ᱡᱟᱝ ᱵᱷᱤᱛᱤᱨ ᱨᱮᱜᱮ ᱛᱟᱸᱦᱮᱱᱟ ᱚᱱᱟ ᱫᱚ ᱡᱚᱢᱟᱜ ᱫᱚ ᱾ ᱟᱫᱚ ᱚᱱᱟ ᱫᱚ ᱦᱟᱸᱜ ᱤᱧ ᱫᱤᱥᱟᱹᱭᱮᱫᱟ ᱵᱚᱞᱮ ᱠᱟᱹᱴᱤᱡ ᱨᱮ ᱟᱹᱰᱤ ᱠᱟᱡᱟᱠ ᱞᱮ ᱪᱟᱞᱟᱜ ᱠᱟᱱ ᱛᱟᱸᱦᱮᱱᱟ ᱛᱟᱞᱮ ᱫᱟᱨᱮ ᱨᱮ ᱫᱮᱡᱚᱜ ᱢᱮᱼᱼ ᱵᱚᱞᱮ ᱚᱠᱚᱭ ᱫᱮᱡ ᱫᱟᱲᱮᱜ-ᱟ ᱩᱱᱤ ᱫᱚ ᱤᱫᱤ ᱛᱚᱨᱟᱭᱮᱢ ᱟᱨᱠᱷᱟᱡ ᱫᱚ ᱪᱮᱠᱟᱛᱮᱢ ᱡᱚᱢᱟ, ᱟᱫᱚ ᱚᱱᱟ ᱛᱮᱞᱮ ᱤᱫᱤᱼᱼ ᱤᱫᱤ ᱠᱟᱱ ᱛᱟᱦᱮᱸᱱᱟ ᱟ ᱜᱩᱯᱤ ᱥᱮᱫ ᱠᱩᱧ ᱫᱤᱥᱟᱹᱭ ᱫᱟ ᱠᱟᱰᱟ ᱜᱩᱯᱤᱼᱼ ᱛᱚ ᱚᱱᱛᱮᱨᱮ ᱟᱹᱰᱤ ᱠᱟᱡᱟᱠ ᱚᱱᱟ ᱠᱚᱞᱮ ᱡᱚᱢ ᱵᱟᱲᱟᱭᱮᱫ ᱠᱟᱱ ᱛᱟᱸᱦᱮᱱᱟ ᱾ ᱟᱫᱚ, ᱱᱮᱛᱟᱨ ᱦᱚᱸ ᱚᱝᱠᱟ ᱡᱚᱢ ᱵᱟᱲᱟ ᱵᱟᱝ ᱦᱩᱭᱩᱜ ᱠᱟᱱᱟ, ᱟᱫᱚ ᱚᱱᱟᱜᱮ ᱯᱟᱥᱮᱡ ᱮᱢ ᱢᱮᱱᱮᱫ ᱠᱟᱱ ᱛᱟᱞᱟᱝᱼᱼ ᱦᱟᱜ ᱟᱢ ᱫᱚ ᱟᱪᱪᱷᱟ ᱛᱚᱵᱮ ᱟᱯᱮᱥᱮᱫ ᱫᱚ ᱚᱱᱟ, ᱠᱷᱤᱡᱩᱨ ᱵᱤᱞᱤ, ᱞᱚᱣᱟ ᱵᱤᱞᱤ, ᱥᱚ ᱵᱤᱞᱤ ᱱᱚᱣᱟ ᱠᱚᱫᱚ ᱵᱟᱠᱚ ᱡᱚᱢ ᱵᱟᱲᱟᱭ ᱜᱮᱭᱟ?
ᱦᱚᱭ ᱡᱚᱢ ᱵᱟᱲᱟᱭ ᱜᱮᱭᱟᱞᱮ ᱟᱞᱮ ᱦᱚᱸ ᱱᱚᱛᱮ ᱫᱚ ᱡᱟᱹᱥᱛᱤ ᱜᱮ, ᱟᱨᱼᱼ ᱟᱨ ᱩᱱᱟᱹᱜ ᱡᱟᱹᱥᱛᱤ ᱦᱚᱸ ᱢᱟᱱᱮ ᱢᱚᱴᱟᱢᱩᱴᱤ ᱢᱮᱱᱟᱜᱼᱟ ᱟᱨ ᱩᱱᱟᱹᱜ ᱡᱟᱹᱥᱛᱤ ᱧᱚᱜ ᱦᱚᱸ ᱵᱟᱹᱱᱩᱜ ᱟᱱ ᱛᱚ ᱱᱚᱛᱮ ᱟᱞᱮ ᱥᱮᱱ ᱫᱚ ᱥᱩᱫᱩᱼᱼ ᱮ ᱥᱟᱨᱡᱚᱢ ᱵᱟᱜᱟᱱ, ᱢᱟᱛᱠᱚᱢ ᱵᱟᱜᱟᱱ ᱱᱚᱜᱼᱚ ᱱᱟ ᱠᱚᱜᱮ ᱡᱟᱹᱥᱛᱤ ᱠᱟᱭᱛᱮ ᱢᱮᱱᱟᱜᱼᱟ ᱾ ᱟᱨ ᱚᱱᱠᱟ ᱡᱚ ᱵᱤᱞᱤ ᱫᱟᱨᱮ ᱫᱚ ᱛᱤᱨᱤᱞ ᱵᱤᱞᱤ ᱾ ᱵᱤᱞᱤ ᱢᱮᱱᱵᱮᱱ ᱚᱱᱟ ᱠᱚ ᱢᱮᱱᱟᱜᱼᱟ ᱛᱟᱨᱚᱵ ᱵᱤᱞᱤ ᱾
ᱦᱮᱸ, ᱦᱮᱸ ᱾ ᱛᱤᱨᱤᱞ ᱵᱤᱞᱤ ᱚᱱᱟ ᱠᱚᱢ ᱞᱟᱹᱭᱮᱫ ᱠᱟᱱ ᱚᱱᱟ ᱠᱚᱫᱚ ᱦᱟᱸᱜ ᱡᱚᱢ ᱵᱟᱲᱟ ᱦᱚᱸ ᱦᱩᱭᱩ ᱠᱟᱱᱟ ᱧᱮᱞ ᱵᱟᱲᱟ ᱦᱩᱭ ᱠᱟᱱᱟ ᱾
ᱱᱚᱜᱼᱚᱭ ᱛᱤᱨᱤᱞ, ᱛᱟᱨᱚᱵ, ᱥᱚᱥᱚ ᱟ ᱱᱚᱜᱼᱚᱭ ᱵᱷᱩᱸᱰᱨᱩᱼᱼ
ᱟᱪᱪᱷᱟ, ᱦᱮᱸ ᱟᱨ ᱥᱚ ᱵᱤᱞᱤ ᱡᱚᱠᱷᱚᱱᱮᱢ ᱞᱟᱹᱭ ᱠᱮᱫᱟ ᱥᱮ ᱥᱚ ᱚᱠᱟᱢ ᱞᱟᱹᱭ ᱠᱮᱫᱟᱼᱼ ᱥᱚᱥ ᱥᱮ ᱥᱚ ᱦᱚᱸ ᱥᱚᱥᱚᱢ ᱞᱟᱹᱭ ᱠᱮᱫᱟ ᱦᱟᱝ ᱥᱚᱥᱚ ᱟᱫᱚᱼᱼ ᱥᱚᱥᱚ ᱦᱚᱧ ᱧᱮᱞ ᱠᱟᱫᱟ ᱡᱮ ᱢᱤᱫ ᱵᱟᱨ ᱦᱚᱲᱟᱜ ᱡᱚᱢ ᱠᱚ ᱵᱟᱝ ᱜᱟᱱᱚᱜᱼᱟ ᱾ ᱟᱫᱚ ᱚᱱᱟᱨᱮ ᱤᱧᱦᱚᱧ ᱡᱚᱢ ᱵᱟᱲᱟ ᱟᱠᱟᱫ ᱜᱮᱭᱟ ᱟᱫᱚ ᱟᱹᱰᱤ ᱥᱤᱵᱤᱞ ᱵᱩᱡᱷᱟᱹᱜ ᱚᱱᱟ ᱦᱮᱲᱮᱢ ᱦᱮᱲᱮᱢ ᱾ ᱟᱫᱚ ᱢᱤᱫ ᱫᱚᱢᱤᱧ ᱫᱤᱥᱟᱹᱭ ᱫᱟᱹᱧ ᱡᱚᱢ ᱞᱮᱜᱼᱟ ᱢᱤᱫᱴᱮᱱ ᱜᱟᱛᱮ ᱠᱚᱲᱟ ᱴᱷᱮᱧ ᱪᱟᱞᱟᱣ ᱞᱮᱱᱟ ᱵᱩᱨᱩ ᱫᱤᱥᱚᱢ ᱥᱮᱡᱼᱼ ᱛᱚ ᱱᱩᱠᱩ ᱠᱚ ᱫᱚᱦᱚ ᱠᱟᱜ ᱛᱟᱦᱮᱱᱟ ᱟᱫᱚᱧ ᱢᱮᱱᱫᱟ ᱱᱚᱣᱟ ᱫᱚ ᱟᱹᱰᱤ ᱢᱚᱡᱽ ᱟᱨᱟᱜ ᱜᱮ ᱧᱮᱞᱚᱜ ᱠᱟᱱᱟ ᱥᱟᱥᱟᱝ ᱜᱮ ᱧᱮᱞᱚᱜ ᱠᱟᱱᱟ ᱟᱨᱟᱜ ᱜᱮᱧ ᱞᱟᱹᱭᱮᱫ ᱠᱟᱱᱼᱼ ᱥᱟᱥᱟᱝ ᱜᱮ ᱧᱮᱞᱚᱜ ᱠᱟᱱᱟ ᱟᱫᱚ ᱡᱚᱠᱷᱚᱱᱤᱧ ᱡᱚᱢ ᱠᱮᱫᱟ ᱟᱫᱚᱼᱼ ᱚᱠᱟ ᱞᱮᱠᱟ ᱪᱚᱧ ᱤᱠᱟᱹᱣ ᱠᱮᱫᱟ ᱱᱟᱺᱰᱨᱤ ᱠᱚ ᱵᱚᱞᱮ ᱦᱮᱲᱮᱢ ᱜᱮ ᱵᱟᱝ ᱚᱠᱟ ᱞᱮᱠᱟ ᱪᱚ ᱵᱚᱞᱮ ᱡᱩᱫᱟᱹ ᱜᱮ ᱚᱱᱟ ᱫᱚ ᱵᱟᱝ ᱨᱚᱦᱚᱲ ᱟᱠᱟᱱ ᱛᱟᱦᱮᱱᱟ ᱾ ᱟᱫᱚ ᱠᱚ ᱞᱟᱹᱭᱟ ᱱᱚᱣᱟ ᱫᱚ ᱵᱟᱝ ᱨᱚᱦᱚᱲ ᱠᱟᱱᱟ, ᱟᱫᱚ ᱪᱮᱫ ᱞᱮᱠᱟ ᱚᱝᱠᱟ ᱵᱚᱞᱮ ᱡᱚᱢ ᱞᱟᱜᱟᱣᱚᱜ ᱠᱷᱟᱡ ᱪᱤᱠᱟᱛᱚ ᱚᱱᱟ ᱵᱚᱞᱮ ᱦᱟᱲᱦᱟᱫ ᱜᱮ, ᱵᱩᱡᱷᱟᱹᱜᱼᱟ ᱟᱨᱪᱮᱫ᱾ ᱡᱚᱛᱚ ᱦᱚᱲᱟᱜ ᱵᱟᱝ ᱜᱟᱱᱚᱜᱼᱟ ᱚᱱᱟ ᱠᱚ ᱡᱤᱱᱤᱥ ᱡᱩᱫᱤᱢ ᱵᱟᱰᱟᱭ ᱠᱷᱟᱡ ᱦᱟᱸᱜ ᱞᱟᱹᱭ ᱛᱟᱞᱟᱝ ᱢᱮ᱾
ᱦᱳᱭ ᱚᱱᱟ ᱟᱞᱮ ᱱᱚᱣᱟ ᱥᱚᱥᱚ ᱵᱤᱞᱤ ᱫᱚ ᱟᱞᱮ ᱥᱮᱫ ᱫᱚᱢᱮ ᱟᱹᱰᱤ ᱡᱟᱹᱥᱛᱤ ᱜᱮ ᱢᱮᱱᱟᱜᱼᱟ ᱵᱩᱨᱩ ᱫᱤᱥᱚᱢ ᱠᱟᱱᱟ ᱛᱚ᱾ ᱟᱨ ᱱᱚᱣᱟ ᱥᱚᱥᱚ ᱵᱤᱞᱤ ᱢᱮᱱᱫᱚ ᱡᱟᱸᱦᱟ ᱚᱱᱟ᱾ ᱪᱮᱛᱟᱱ ᱨᱮᱫᱚ ᱥᱟᱥᱟᱝ ᱜᱮ ᱟᱨ ᱞᱟᱛᱟᱨ ᱨᱮᱫᱚ ᱦᱮᱸᱫᱮ ᱜᱮ ᱡᱟᱸᱦᱟ ᱡᱟᱝ ᱛᱮᱫ ᱛᱟᱦᱮᱱᱟ ᱛᱚ᱾
ᱦᱮᱸ
ᱟᱨ ᱚᱱᱟ ᱡᱟᱝ ᱛᱮᱫ ᱫᱚ ᱚᱱᱟ ᱡᱟᱸᱦᱟ ᱦᱮᱸᱫᱮᱭᱟ ᱚᱱᱟ ᱫᱚ ᱡᱚᱢ ᱫᱚ ᱵᱟᱝ ᱠᱟᱱᱟ ᱵᱟᱠᱷᱟᱱ ᱢᱚᱪᱟ ᱠᱚ ᱜᱷᱟᱜᱼᱟ᱾ ᱚᱱᱟ ᱫᱚ ᱟᱹᱰᱤ ᱤᱭᱟᱹ ᱥᱟᱭᱤᱰ ᱤᱯᱷᱮᱠᱴ ᱦᱩᱭᱩᱜᱼᱟ ᱚᱱᱟ ᱨᱮᱱᱟᱜ ᱫᱚ ᱟᱨ ᱡᱟᱸᱦᱟ ᱪᱮᱼᱼ ᱛᱟᱨ ᱨᱮᱱᱟᱜ ᱵᱚᱱ ᱢᱮᱱᱮᱫ ᱫᱚ ᱚᱱᱟ ᱫᱚ᱾ ᱠᱟᱹᱴᱤᱡ ᱛᱟᱥᱮ ᱨᱚᱦᱚᱲ ᱠᱟᱛᱮᱫ ᱡᱚᱢᱜᱮ ᱱᱟᱯᱟᱭ ᱵᱩᱡᱷᱟᱹᱜᱼᱟ ᱟᱹᱰᱤ ᱱᱟᱯᱟᱭ ᱵᱩᱡᱷᱟᱹᱜ ᱮᱠᱫᱚᱢ ᱦᱮᱲᱮᱢ ᱜᱮ᱾
ᱦᱮᱸ
ᱟᱨ ᱱᱚᱣᱟ ᱡᱚᱢ ᱦᱚᱸ ᱢᱟᱱᱮ᱾ ᱥᱟᱱᱟᱢ ᱦᱚᱲ ᱫᱚ ᱵᱟᱭ ᱥᱟᱦᱟᱣ ᱠᱚᱣᱟ ᱡᱟᱦᱟᱸᱭᱟᱜ ᱦᱚᱲᱢᱚ ᱨᱮ ᱥᱩᱴᱟ ᱩᱱᱠᱩ ᱠᱩ ᱞᱟᱹᱜᱤᱫ ᱜᱮ ᱱᱟᱯᱟᱭᱟ ᱟᱨ ᱵᱟᱠᱷᱟᱱ ᱫᱚ ᱡᱟᱦᱟᱸᱭ ᱠᱚᱫᱚ᱾ ᱜᱷᱟᱣ ᱦᱚᱸ ᱜᱷᱟᱣ ᱠᱚ ᱜᱮᱭᱟ᱾
ᱦᱮᱸ ᱵᱷᱟᱨᱟᱜ ᱟᱠᱚ ᱟᱫᱚ ᱢᱤᱫ ᱫᱚᱢᱤᱧ ᱫᱤᱥᱟᱹᱭ ᱫᱟ ᱵᱚᱞᱮ ᱚᱱᱟ ᱵᱮᱨᱮᱞᱟᱜ ᱤᱧ ᱡᱚᱢ ᱞᱮᱜᱼᱟ ᱵᱮᱨᱮᱞ ᱫᱚ ᱵᱟᱝ ᱵᱮᱨᱮᱞᱟ ᱛᱤᱭᱳᱜ ᱠᱟᱛᱮᱜ ᱠᱚ ᱫᱚᱦᱚ ᱠᱟᱜ ᱛᱟᱦᱮᱱᱟ ᱵᱟᱝ ᱨᱚᱦᱚᱲ᱾ ᱠᱟᱱ ᱛᱟᱦᱮᱱᱟ ᱚᱱᱟ ᱫᱚ ᱯᱩᱨᱟᱹᱣ ᱯᱷᱩᱞᱟᱹᱣ ᱜᱮ ᱛᱟᱦᱮᱸ ᱠᱟᱱᱟ ᱚᱱᱟ ᱟᱫᱷᱚᱢ ᱪᱩᱠᱲᱩ ᱪᱩᱠᱲᱩ ᱛᱟᱦᱮᱱᱟ ᱛᱚ ᱚᱱᱟ ᱫᱚ ᱪᱩᱠᱲᱩ ᱪᱩᱠᱲᱩ ᱜᱮ ᱥᱤᱵᱤᱞᱟ᱾ ᱠᱚ ᱞᱟᱹᱭᱟ ᱟᱫᱚ ᱯᱩᱨᱟᱹ ᱚᱱᱟ ᱫᱚ ᱯᱷᱩᱞᱟᱹᱣ ᱜᱮ ᱛᱟᱸᱦᱮ ᱠᱟᱱᱟ ᱟᱫᱚ ᱚᱱᱟᱧ ᱡᱚᱢ ᱞᱟᱜᱟ ᱞᱮᱜᱼᱟ᱾ ᱟᱫᱚ ᱟᱹᱰᱤ ᱡᱩᱫᱟᱹ ᱵᱩᱡᱷᱟᱹᱣ ᱮᱱᱟ ᱵᱚᱞᱮ ᱦᱟᱲᱦᱟᱫ ᱚᱠᱟ ᱞᱮᱠᱟ ᱪᱚᱝ ᱜᱟᱨᱜᱟᱫ ᱜᱮ ᱱᱟᱺᱰᱨᱤ ᱠᱚᱧ ᱟᱹᱭᱠᱟᱹᱣ ᱠᱮᱫᱟ᱾ ᱢᱮᱱ ᱠᱮᱫᱟ ᱦᱟᱭᱨᱮ ᱵᱟᱝ ᱥᱤᱵᱤᱞ ᱠᱟᱱᱟ ᱟᱨ ᱧᱮᱞ ᱫᱚ ᱟᱹᱰᱤ ᱢᱚᱸᱡᱽ ᱧᱮᱞᱚᱜ ᱠᱟᱱᱟ ᱞᱟᱹᱵᱤᱫ ᱜᱮ ᱟᱨ ᱟᱨ ᱥᱟᱥᱟᱝ ᱜᱮ ᱮᱛᱮᱜ ᱟᱹᱰᱤ ᱢᱚᱡᱽ ᱢᱚᱡ ᱱᱟᱯ ᱱᱟᱯᱟᱭ ᱧᱮᱞᱚᱜ ᱠᱟᱱᱟ ᱧᱮᱞ ᱛᱮᱫᱚᱢ ᱵᱩᱡᱷᱟᱹᱣᱟ ᱡᱟᱹᱱᱤᱡ ᱟᱹᱰᱤ ᱥᱤᱵᱤᱞ ᱧᱮᱞᱚᱜ᱾
ᱦᱳᱭ ᱦᱳᱭ ᱦᱳᱭ ᱚᱱᱟᱫᱚ ᱚᱱᱟ᱾ ᱵᱩᱨᱩ ᱠᱷᱚᱱ ᱜᱚᱫ ᱟᱹᱜᱩ ᱠᱟᱛᱮᱫ ᱚᱲᱟᱜ ᱨᱮ ᱵᱟᱨᱯᱮ ᱫᱤᱱ ᱵᱟᱨ ᱫᱤᱱ ᱵᱟᱝ ᱨᱮᱦᱚᱸᱼᱼ ᱢᱤᱫ ᱫᱤᱱ ᱫᱚ ᱡᱟ ᱫᱤᱱ ᱛᱟᱥᱮ ᱞᱟᱜᱟᱣ ᱵᱤᱱᱟ ᱮᱱᱠᱷᱟᱱ ᱫᱚ ᱠᱟᱹᱴᱤᱡ ᱪᱚᱯᱚᱲᱚᱜ ᱪᱚᱯᱚᱫ ᱧᱚᱜ ᱞᱮᱱᱠᱷᱟᱱ ᱚᱱᱟᱜᱮ ᱢᱚᱡᱽ ᱫᱚ ᱵᱩᱡᱷᱟᱹᱜᱼᱟ ᱟᱨ ᱪᱮᱫ᱾
ᱟᱪᱪᱷᱟ
ᱦᱮᱸ ᱦᱳᱭ ᱟᱨ ᱱᱚᱣᱟ ᱵᱷᱩᱸᱰᱨᱩ ᱵᱤᱞᱤ ᱠᱚᱫᱚ ᱡᱟᱹᱱᱤᱡ ᱵᱮᱱ ᱡᱚᱢ ᱵᱟᱲᱟ ᱟᱠᱟᱫ ᱜᱮᱭᱟ ᱾
ᱵᱷᱩᱸᱰᱨᱩ ᱚᱠᱟᱴᱟᱜ ᱮᱢ ᱞᱟᱹᱭ ᱫᱟ ᱚᱱᱟ ᱢᱟ ᱵᱟᱹᱞᱤᱧ ᱵᱩᱡᱷᱟᱹᱣᱮᱫ ᱠᱟᱱ ᱚᱠᱟ ᱞᱮᱠᱟᱱᱟᱜ ᱠᱚ ᱢᱮᱛᱟᱜᱼᱟ᱾ ᱟᱫᱚ ᱢᱟ ᱢᱤᱫ ᱵᱟᱨ ᱠᱟᱛᱷᱟ ᱛᱮ ᱦᱟᱸᱜ ᱵᱩᱡᱷᱟᱹᱣ ᱪᱚ ᱞᱤᱧ ᱢᱮ ᱱᱚᱜᱼᱚᱭ ᱥᱚᱢᱚᱭ ᱠᱚᱦᱚᱸ ᱮᱠᱟᱞ ᱪᱟᱵᱟᱜ ᱠᱟᱱ ᱛᱟᱞᱟᱝᱼᱟ᱾
ᱟᱪᱪᱷᱟ ᱟᱪᱪᱷᱟ ᱱᱤᱭᱟᱹᱴᱟᱜ ᱮᱯᱤᱥᱳᱰ ᱨᱮᱫᱚ ᱱᱟᱦᱟᱜ ᱮ ᱵᱟᱹᱞᱤᱧ ᱞᱟᱹᱭ ᱫᱟᱲᱮᱭᱟᱵᱮᱱ ᱠᱟᱱᱟ ᱪᱮᱫᱟᱜ ᱥᱮ ᱱᱚᱜᱼᱚᱭ ᱴᱟᱭᱤᱢ ᱦᱩᱭ ᱩᱛᱟᱹᱨᱮᱱᱟ᱾
ᱦᱮᱸ ᱟᱫᱚ ᱦᱮᱸ ᱢᱟ ᱛᱚᱵᱮ ᱱᱚᱝᱠᱟ ᱜᱮ ᱟᱨᱦᱚᱸ ᱠᱚᱞ ᱫᱟᱹᱧ ᱥᱮ ᱟᱢ ᱡᱟᱦᱟᱸᱭ ᱴᱟᱜ ᱜᱮᱞᱟᱝ ᱠᱚᱞᱟ ᱦᱟᱸᱜ ᱟᱨ ᱱᱚᱝᱠᱟ ᱜᱮᱞᱟᱝ ᱜᱟᱞᱢᱟᱨᱟᱜ᱾ ᱱᱟᱣᱟᱱᱟᱜ ᱮᱯᱤᱥᱳᱰ ᱨᱮᱦᱟᱸᱜ᱾
ᱦᱳᱭ ᱦᱳᱭ ᱦᱳᱭ ᱴᱷᱤᱠ᱾
ᱚ ᱦᱮᱸ ᱢᱟ ᱛᱚᱵᱮ ᱟᱡ ᱛᱮᱜᱮ ᱦᱟᱸᱜ ᱠᱟᱴᱟᱭ ᱟᱭᱥᱮ ᱫᱚ ᱡᱚᱦᱟᱨ ᱜᱮ ᱛᱚᱵᱮ ᱟᱨ ᱱᱚᱝᱠᱟ ᱜᱮ ᱟᱨᱦᱚᱸ ᱞᱟᱝ ᱜᱟᱞᱢᱟᱨᱟᱣᱟ᱾
ᱦᱳᱭ ᱦᱳᱭ ᱦᱳᱭ ᱮᱠᱫᱚᱢ᱾